ᱦᱮᱞᱳ
ᱦᱟᱞᱟᱩ
ᱦᱮᱸ ᱜᱚᱝᱠᱮ ᱡᱚᱦᱟᱨ ᱜᱮ
ᱦᱮᱸ ᱡᱚᱦᱟᱨ ᱜᱮ ᱜᱚᱝᱠᱮ
ᱟᱨ ᱪᱮ ᱞᱮᱠᱟ ᱢᱮᱱᱟᱜ ᱟᱠᱟᱜ ᱵᱮᱱᱟ
ᱱᱟᱯᱟᱭ ᱜᱮ ᱟᱯᱮ ᱜᱤᱧ ᱪᱮ ᱞᱮᱠᱟ
ᱦᱮᱸ ᱟᱹᱞᱤᱧ ᱦᱚᱸ ᱱᱟᱯᱟᱭ ᱜᱮ
ᱦᱚᱭ ᱦᱚᱭ
ᱛᱟᱯᱚᱨᱮ ᱚᱲᱟᱜ ᱠᱚᱨᱮ ᱢᱚᱸᱡᱽ ᱜᱮ ᱢᱮᱱᱟᱜ ᱠᱟᱜ ᱠᱚᱣᱟ ᱛᱚ
ᱦᱳᱭ ᱯᱮ ᱪᱮᱞ ᱞᱮᱠᱟ
ᱦᱮᱸ ᱟᱞᱮ ᱦᱚᱸ ᱢᱚᱸᱡᱽ ᱜᱮ
ᱦᱚᱸ ᱢᱚᱸᱡᱽ ᱵᱟᱲᱟᱜᱮ ᱟᱯᱮ ᱥᱮᱫ ᱫᱚ ᱫᱟᱜ ᱠᱚ ᱪᱮᱫ ᱞᱮᱠᱟ
ᱟᱞᱮ ᱥᱮᱱ ᱟᱸ.. ᱥᱮᱛᱟᱜ ᱜᱮ ᱫᱟᱜ ᱞᱮᱫ ᱛᱟᱦᱮᱱᱮ
ᱚᱝ ᱫᱟᱜ ᱫᱚᱭ ᱫᱟᱜ ᱮᱜ ᱜᱮ ᱟᱯᱮ ᱥᱮᱱ ᱦᱟᱝ
ᱦᱮᱸ ᱫᱟᱜᱽ ᱮᱫ ᱜᱮᱭᱟ ᱟᱨ ᱱᱤᱛᱚᱜ ᱫᱚ ᱥᱩᱫᱩ ᱨᱤᱢᱤᱞ ᱨᱤᱢᱤᱞ ᱫᱷᱟᱨᱟ ᱟᱠᱟᱫᱟᱭ ᱵᱟᱭ ᱫᱟᱜ ᱮᱫᱟᱭ ᱱᱟᱦᱟᱜ ᱪᱷᱚᱴᱟ ᱥᱮᱱ ᱠᱷᱚᱱᱮ ᱫᱟᱜ ᱞᱮᱫᱟᱭ ᱥᱮᱛᱟᱜ ᱥᱮᱛᱟᱜ
ᱚ ᱦᱚᱸ.... ‌ ᱱᱚᱱᱛᱮ ᱟᱞᱮ ᱥᱮᱫ ᱫᱚ ᱫᱟᱜ ᱫᱚ ᱵᱟᱭ ᱫᱟᱜ ᱟᱠᱟᱫᱟ ᱚᱱᱠᱟ ᱨᱤᱢᱤᱞ ᱜᱤ ᱠᱷᱟᱹᱞᱤ ᱨᱤᱢᱤᱞ ᱵᱟᱲᱟᱣ ᱟᱠᱟᱫᱟᱭ
ᱟ ᱜᱚᱝᱠᱮ ᱟᱯᱮ ᱥᱮᱱ ᱫᱚ ᱫᱟᱜ ᱤᱭᱟᱹ ᱪᱟᱥ ᱥᱤᱡᱤᱱ ᱫᱚ ᱪᱮᱫ ᱞᱮᱠᱟ
ᱪᱟᱥ ᱫᱚ ᱟᱞᱮ ᱥᱮᱫ ᱫᱚ ᱱᱚᱶᱟ ᱦᱚᱲᱚ ᱠᱚᱜᱮ ᱠᱚ ᱪᱟᱥᱟ ᱱᱮᱛᱟᱨ ᱫᱚ
ᱚᱻ...
ᱟᱦᱟᱸᱻ....
ᱟᱨ ᱮᱴᱟᱜᱟᱜ ᱠᱚ ᱫᱚ ᱵᱟᱝᱜᱮ
ᱮᱴᱟᱜᱟᱜ ᱠᱚᱫᱚ ᱵᱟᱝ ᱚᱱᱟ ᱠᱟᱭᱨᱟ, ᱠᱟᱭᱨᱟ ᱠᱚᱜᱮ ᱠᱚ ᱪᱟᱥᱟ ᱦᱚᱲᱚ ᱠᱚᱜᱤ ᱤᱱᱟᱹ ᱠᱩᱜᱤ ᱱᱤᱛᱚᱜ ᱫᱚ ᱟᱞᱮᱥᱮᱫ ᱫᱚ ᱟᱨ ᱦᱚᱸ ᱮᱴᱟᱜᱟᱜ ᱫᱚ ᱵᱟᱝ ᱦᱸ
ᱟᱨ ᱱᱚᱝᱠᱟ ᱩᱛᱩ ᱠᱚ ᱤᱭᱟᱹ ᱠᱚᱫᱚ ᱚᱱᱟ ᱠᱚᱫᱚ ᱵᱟᱝ ᱜᱮ ᱡᱷᱤᱸᱜᱟᱹ ᱠᱚ ᱠᱟᱨᱞᱟ ᱠᱚ᱾
ᱚᱱᱟ ᱠᱚᱫᱚ ᱠᱚᱪᱟ ᱠᱚᱨᱮ ᱠᱚ ᱨᱚᱦᱚᱭ ᱠᱟᱜᱼᱟ ᱡᱟᱹᱥᱛᱤ ᱫᱚ ᱵᱟᱠᱚ ᱨᱚᱦᱚᱭᱟ᱿ ᱦᱩᱸ
ᱚᱱᱟ ᱢᱟᱱᱮ ᱱᱤᱡᱮᱨᱟᱜ ᱤᱭᱟᱹ ᱪᱟᱞᱟᱜ ᱠᱷᱟᱹᱛᱤᱨ ᱵᱟᱝ
ᱦᱟ. ᱭ ᱦᱟ. ᱭ
ᱚ.. ᱵᱟᱲᱜᱮ ᱠᱚᱨᱮ ᱠᱚ ᱨᱚᱦᱚᱭ ᱡᱚᱝᱟ ᱱᱤᱰᱤᱭᱟ. ᱵᱟᱝ᱾
ᱦᱩᱸ ᱦᱩᱸ
ᱦᱮᱸ
ᱚᱱᱟ ᱟᱯᱮ ᱥᱮ ᱫᱚ ᱧᱮᱞᱟᱜ ᱪᱮᱫ ᱠᱚ ᱪᱟᱥᱟ
ᱟᱞᱮ ᱥᱮᱱ ᱫᱚ ᱱᱮᱛᱟᱨ ᱫᱚ ᱦᱩᱲᱩ ᱜᱮᱠᱚ ᱪᱟᱥᱟ ᱟᱹᱱᱤᱛ ᱦᱳᱭ ᱟᱨ ᱱᱤᱛᱚᱜ ᱫᱚ ᱡᱟᱹᱯᱩᱫ ᱨᱮᱱᱟᱜ ᱥᱤᱡᱤᱱ ᱠᱟᱱᱟ ᱛᱚ ᱦᱩᱲᱩ ᱜᱮ ᱵᱷᱟᱜᱤ᱾
ᱦᱮᱸ ᱟᱨ ᱦᱚᱲᱚ ᱠᱷᱚᱡ ᱢᱟᱲᱟᱝ ᱫᱚ ᱪᱮᱫ ᱯᱮ ᱪᱟᱥ ᱵᱟᱲᱟᱭᱟ ᱚᱱᱠᱟ
ᱟ ᱦᱩᱲᱩ ᱠᱷᱚᱱ ᱢᱟᱲᱟᱝ ᱫᱚ ᱵᱟᱫᱟᱢ᱾
ᱚ ᱵᱟᱫᱟᱢ ᱦᱚᱸ ᱟᱯᱮ ᱥᱮᱫ ᱫᱚ ᱦᱩᱭᱩᱜ ᱜᱮᱭᱟ ᱵᱟᱝ
ᱦᱚᱸ ᱵᱟᱫᱟᱢ ᱦᱚᱸ ᱦᱩᱭᱩᱜ ᱜᱮᱭᱟ᱾
ᱦᱮᱸ ᱟᱞᱮᱮᱥᱮᱫ ᱫᱚ ᱚᱱᱟ ᱡᱚᱱᱰᱨᱟ ᱡᱚᱱᱰᱨᱟᱢ ᱧᱮᱞ ᱟᱠᱟᱜ ᱜᱮᱭᱟ ᱛᱚ
ᱦᱮᱸ ᱡᱚᱱᱰᱨᱟᱧ ᱧᱮᱞ ᱟᱠᱟᱜ ᱜᱮᱭᱟ᱾
ᱦᱚᱸ ᱚᱱᱟ ᱡᱚᱱᱰᱨᱟ ᱠᱚᱜᱮ ᱟᱞᱮ ᱥᱮᱫ ᱫᱚ ᱦᱩᱲᱩ ᱠᱷᱚᱡ ᱢᱟᱲᱟᱝ ᱫᱚ᱿ ᱦᱩᱸ ᱦᱳᱭ ᱚᱱᱟᱠᱮᱵᱟ ᱡᱚᱸᱰᱨᱟ ᱥᱚᱸᱜᱮ ᱥᱚᱸᱜᱮ ᱚᱱᱟ ᱤᱭᱟᱹ ᱦᱚᱸ ᱜᱩᱦᱩᱢ ᱦᱚᱸ ᱦᱩᱸ ᱜᱩᱦᱩᱢ ᱠᱚᱦᱚᱸ ᱠᱚ ᱪᱟᱥ ᱜᱮᱭᱟ᱾ ᱦᱮ ᱚᱱᱠᱟ ᱜᱮ ᱡᱚᱛᱚ ᱢᱮᱥᱟᱞ ᱠᱚ ᱠᱚᱥᱟᱞ ᱜᱮ᱾
ᱟᱞᱮ ᱱᱚᱛᱮ ᱫᱚ ᱢᱟᱱᱮ ᱡᱚᱱᱰᱨᱟ ᱫᱚᱠᱚ ᱪᱟᱥ ᱫᱚᱠᱚ ᱪᱟᱥ-ᱟ ᱢᱟᱱᱮ ᱱᱤᱡᱮᱨ ᱡᱚᱢ ᱵᱟᱠᱷᱨᱟ ᱛᱮᱠᱚ ᱪᱟᱥᱟ ᱚᱱᱠᱟ ᱱᱚᱝᱠᱟ ᱦᱳᱭ ᱱᱚᱝᱠᱟ ᱟᱠᱷᱨᱤᱧ ᱠᱚ ᱞᱟᱹᱜᱤᱫ ᱫᱚ ᱵᱟᱝᱜᱮ
ᱦᱚᱸ ᱟᱨᱦᱚᱸ ᱚᱱᱮ ᱫᱟᱜ ᱨᱮᱠᱚ ᱪᱟᱥ ᱚᱱᱛᱮ ᱦᱩᱭᱩᱜ ᱜᱮᱭᱟ ᱟᱯᱮᱥᱮᱫ᱾ ᱚᱱᱟ ᱢᱟᱠᱷᱟᱱᱟ ᱠᱚ ᱢᱮᱛᱟᱜ᱾
ᱢᱟᱠᱷᱟᱱᱟ
ᱦᱮᱸ
ᱢᱟᱠᱷᱟᱱᱟ ᱫᱚ ᱯᱩᱭᱞᱩ ᱵᱟᱨ ᱞᱤᱧ ᱟᱸᱡᱚᱢᱮᱫᱟ ᱜᱚᱝᱠᱮ ᱢᱟᱠᱷᱟᱱᱟ ᱫᱚ ᱵᱟᱞᱤᱧ ᱞᱟᱹᱭ ᱫᱟᱲᱮᱭᱟᱜ ᱠᱟᱱᱟ ᱪᱮᱫ
ᱟᱹ-ᱦᱟᱹ ᱦᱳᱭ ᱚᱱᱟ ᱢᱟᱠᱷᱟᱱᱟ ᱦᱟᱜ ᱧᱮᱞ ᱵᱮᱱ ᱦᱟᱜ ᱥᱟᱨᱪ ᱠᱟᱛᱮᱫ ᱢᱟᱠᱷᱟᱱᱟ ᱫᱚ ᱪᱮᱫ ᱠᱚ ᱢᱮᱛᱟᱣᱟᱜ-ᱟ ᱱᱚᱛᱮ ᱟᱞᱮ ᱥᱮᱫ ᱜᱮ ᱦᱩᱭᱩᱜ-ᱟ ᱟᱹᱰᱤ ᱠᱟᱡᱟᱠ ᱜᱮᱠᱚ ᱪᱟᱥᱟ ᱱᱮᱛᱟᱨ ᱠᱚ᱾ ᱫᱟᱜ ᱠᱷᱚᱡ ᱠᱚ ᱨᱟᱠᱟᱵᱟ ᱟᱨ ᱚᱱᱟᱠᱚ
ᱚ ᱚᱱᱟ ᱫᱚ ᱚᱠᱟ ᱥᱚᱢᱚᱭ ᱠᱚ ᱪᱟᱥᱟ ᱚᱱᱟ ᱫᱚ
ᱱᱚᱛᱮ ᱟᱞᱮ ᱥᱮᱫ ᱱᱚᱛᱮ ᱵᱤᱦᱟᱨ ᱫᱤᱥᱚᱢ ᱥᱮᱫ᱾
ᱵᱟᱝᱜᱮ ᱞᱟᱹᱭ ᱫᱟᱹᱧ ᱚᱱᱟ ᱪᱟᱥ ᱨᱮᱱᱟᱜ ᱚᱠᱛᱚ ᱫᱚ ᱢᱟᱱᱮ ᱚᱠᱟᱴᱟᱜ ᱛᱤᱱᱟᱹᱜ
ᱤᱭᱟᱹ ᱡᱚᱠᱷᱚᱱ ᱠᱚ ᱪᱟᱥ ᱟᱠᱚ ᱱᱮᱛᱟᱨ ᱫᱚ ᱵᱚᱞᱮ ᱠᱚᱻᱩ ᱫᱟᱜ ᱠᱷᱚᱡ ᱠᱚ ᱛᱩᱫ ᱟᱠᱚ ᱤᱭᱟᱹ ᱡᱚᱠᱷᱚᱱ ᱠᱚ ᱨᱚᱦᱚᱭᱟ ᱚᱱᱟ ᱡᱟᱱᱩᱣᱟᱨᱤ ᱯᱷᱮᱵᱽᱨᱩᱣᱟᱨᱤ ᱠᱚᱨᱮ ᱯᱷᱮᱵᱽᱨᱩᱣᱟᱨᱤ ᱠᱷᱚᱱᱟᱡ ᱠᱚ ᱨᱚᱦᱚᱭᱟᱠᱚ᱾
ᱟᱪᱪᱷᱟ
ᱦᱩᱻᱸ ᱱᱮᱛᱟᱨ ᱫᱚ ᱚᱱᱟ ᱦᱳᱭ ᱚᱱᱟ ᱟᱛᱟ ᱠᱟᱛᱮᱫ ᱠᱚ ᱡᱚᱢᱟᱠᱚ
ᱟᱪᱪᱷᱟ ᱪᱮᱫ ᱵᱤᱱ ᱞᱟᱹᱭ ᱠᱮᱫᱟ ᱧᱩᱛᱩᱢᱴᱟᱜ
ᱢᱟᱠᱷᱟᱱᱟ
ᱢᱟᱠᱷᱟᱱᱟ
ᱦᱚᱭ ᱢᱟᱠᱷᱟᱱᱟ ᱦᱟᱸᱜ ᱥᱟᱨᱪ ᱵᱮᱱ ᱟᱵᱮᱱ ᱱᱟᱦᱟᱜ ᱦᱤᱡᱩᱜ-ᱟ ᱟᱡ ᱛᱮᱜᱮ ᱦᱟᱸᱜ ᱢᱟᱠᱷᱟᱱᱟ ᱨᱮ ᱪᱮᱫ ᱞᱮᱠᱟ ᱪᱮᱫ ᱚᱠᱟᱨᱮ ᱦᱩᱭᱩᱜ ᱠᱟᱱᱟ
ᱟᱪᱪᱷᱟ ᱟᱪᱪᱷᱟ
ᱦᱩᱸ ᱦᱚᱭ ᱚᱱᱟ ᱠᱚᱜᱮ ᱟᱞᱮ ᱥᱮᱫ ᱫᱚ ᱚᱱᱟ ᱦᱚᱸ ᱱᱮᱛᱟᱨᱟᱜ ᱛᱮᱭᱤᱥ ᱵᱟᱭᱤᱥ ᱦᱟᱡᱟᱨ ᱠᱩᱭᱤᱱᱴᱟᱞ ᱚᱱᱠᱟ ᱢᱮᱱᱟᱜ-ᱟ ᱫᱟᱢ
ᱚ ᱛᱟᱦᱞᱮ ᱵᱷᱟᱜᱤ ᱜᱮ ᱛᱟᱦᱚᱞᱮ ᱚᱱᱛᱮ ᱫᱚᱠᱚ ᱪᱟᱥᱟ ᱚᱱᱟ ᱫᱚ᱾
ᱦᱳᱭ ᱟᱹᱰᱤ ᱠᱟᱡᱟᱠ ᱜᱮᱠᱚ ᱪᱟᱥᱟ ᱱᱤᱭᱟᱹ ᱠᱚᱨᱮ ᱫᱚ᱾ ᱦᱩᱸ ᱦᱩᱸ
ᱥᱮ ᱦᱩᱞ ᱢᱟᱦᱟ ᱠᱚ ᱪᱮᱫ ᱞᱮᱠᱟ ᱯᱟᱞᱚᱱ ᱦᱩᱭᱩᱜ-ᱟ
ᱦᱳᱭ ᱦᱩᱞ ᱢᱟᱦᱟ ᱫᱚ ᱟᱞᱮᱥᱮᱫ ᱫᱚ ᱩᱱᱟᱹᱜ ᱫᱚ ᱵᱟᱠᱚ ᱢᱟᱱᱟᱣ ᱮᱫᱟ ᱟᱞᱮ ᱠᱷᱚᱭ ᱯᱩᱨᱱᱤᱭᱟ ᱰᱤᱥᱴᱤᱠ ᱠᱷᱚᱭ ᱢᱟᱱᱮ ᱡᱤᱞᱟᱹ ᱡᱤᱞᱟᱹ ᱨᱮ
ᱟᱪᱪᱷᱟ
ᱦᱳᱭ ᱟᱞᱮ ᱡᱤᱞᱟᱹ ᱨᱮᱫᱚ ᱩᱱᱟᱹᱜ ᱫᱚ ᱦᱟᱸᱜ ᱵᱟᱠᱚ ᱢᱟᱱᱟᱣᱫᱟ ᱢᱮᱱᱠᱷᱟᱱ ᱟᱨᱦᱚᱸ ᱦᱟᱸᱜ ᱮᱴᱟᱜᱟᱜ ᱡᱤᱞᱟᱹ ᱠᱚᱨᱮ ᱫᱚᱠᱚ ᱢᱟᱱᱟᱣ ᱵᱟᱲᱟᱭ ᱜᱮᱭᱟ ᱠᱚ ᱢᱤᱫᱵᱟᱨ ᱦᱟᱸᱰᱮ ᱱᱟᱰᱮ ᱦᱩᱸ
ᱚ ᱟᱞᱮ ᱱᱚᱛᱮ ᱫᱚ ᱜᱚᱝᱠᱮ ᱜᱟᱡᱟᱠ ᱜᱮ ᱦᱩᱭᱩᱜ-ᱟ
ᱦᱚᱸ ᱚᱱᱛᱮ ᱫᱚ ᱦᱩᱭᱩᱜ ᱜᱮᱭᱟ ᱵᱟᱝ
ᱦᱳᱭ
ᱦᱚᱭ ᱱᱚᱱᱛᱮ ᱫᱚ ᱩᱱᱟᱹᱜ ᱫᱚ ᱦᱟᱸᱜ ᱵᱟᱝ ᱦᱩᱭᱩᱜ-ᱟ ᱢᱮᱱᱠᱷᱟᱡ ᱦᱩᱭ ᱫᱚ ᱦᱩᱭᱩᱜ ᱠᱟᱱ ᱜᱮᱭᱟ ᱦᱟᱸᱜ ᱱᱮᱛᱟᱨ ᱫᱚ ᱢᱟᱲᱟᱝ ᱫᱚ ᱠᱷᱩ ᱠᱷᱩᱜ ᱢᱟᱲᱟᱝ ᱤᱧ ᱫᱤᱥᱟᱹ ᱵᱟᱲᱟᱭᱮᱫᱟ ᱵᱟᱝ ᱦᱩᱭ ᱵᱟᱲᱟᱜ ᱠᱟᱱ ᱛᱟᱦᱮᱸ ᱱᱮᱛᱟᱨ ᱫᱚ ᱦᱩᱭᱩᱜ ᱠᱟᱱ ᱜᱮᱭᱟ ᱾ ᱡᱟᱜᱟ ᱡᱟᱜᱟ ᱨᱮ
ᱫᱚ ᱟᱵᱚᱱᱟᱜ ᱩᱯᱨᱩᱢ ᱠᱟᱱᱟ ᱚᱱᱟ ᱠᱚ ᱵᱟᱝ ᱦᱩᱭ ᱞᱮᱱᱠᱷᱟᱱ ᱥᱮ
ᱦᱳᱭ ᱦᱳᱭ ᱚᱱᱟ ᱠᱚᱫᱚ ᱦᱳᱭ ᱚᱱᱟ ᱠᱚᱫᱚ ᱟᱵᱚᱣᱟᱜ ᱢᱤᱫᱴᱮᱱ ᱟᱭᱰᱮᱱᱴᱤᱴᱤ ᱠᱟᱱᱟ ᱥᱮ ᱵᱟᱝ?
ᱦᱳᱭ ᱚᱱᱟ ᱠᱚᱫᱚ ᱦᱩᱭ ᱞᱟᱹᱠᱛᱤ ᱜᱮ ᱫᱚᱨᱠᱟᱨ ᱾
ᱦᱮᱸ ᱦᱩᱸ
ᱥᱚᱨᱦᱟᱭ ᱠᱚ ᱦᱩᱭᱩᱜ ᱜᱮᱭᱟ ᱟᱯᱮ ᱚᱱᱛᱮ?
ᱦᱳᱭ ᱥᱚᱨᱦᱟᱭ ᱠᱚ ᱠᱟᱨᱟᱢ ᱠᱚ ᱦᱳᱭ ᱾ ᱵᱟᱦᱟ ᱥᱚᱨᱦᱟᱭ ᱠᱟᱨᱟᱢ ᱠᱚ ᱚᱱᱟ ᱠᱚᱫᱚ ᱦᱩᱭᱩᱜ ᱜᱮᱭᱟ ᱟᱞᱮ ᱥᱮᱫ ᱦᱚ ᱾ ᱦᱩᱸ
ᱟ ᱜᱚᱝᱠᱮ ᱱᱤᱛᱚᱜ ᱢᱟ ᱡᱟᱹᱯᱩᱫ ᱮᱫᱟᱭ ᱱᱤᱛᱚᱜ ᱜᱮᱛᱚ ᱢᱟᱱᱮ ᱮ ᱯᱷᱩᱴᱵᱚᱞ ᱠᱷᱮᱞ ᱨᱮᱱᱟᱜ ᱥᱤᱡᱤᱱ ᱚᱱᱛᱮ ᱢᱟᱱᱮ ᱯᱷᱩᱴᱵᱚᱞ ᱠᱷᱮᱞ ᱪᱮᱫᱠᱟ
ᱦᱳᱭ ᱠᱷᱮᱞᱚᱜ ᱵᱮᱠᱚ ᱦᱳᱭ ᱠᱷᱮᱞ ᱵᱟᱲᱟᱜ ᱜᱮᱭᱟ ᱠᱚ ᱯᱷᱩᱴᱵᱚᱞ ᱫᱚᱠᱚ ᱠᱷᱮᱞᱚᱜ ᱜᱮᱭᱟ ᱠᱚᱲᱟ ᱠᱚ ᱟᱫᱚ
ᱚᱱᱛᱮ ᱪᱮᱫᱮ ᱞᱮᱠᱟ ᱢᱟᱱᱮ ᱮ ᱥᱩᱫᱷᱩ ᱴᱟᱠᱟ ᱨᱮᱱᱟᱜ ᱠᱷᱮᱴᱮᱞ ᱦᱩᱭᱩᱜ ᱟᱥᱮ ᱱᱚᱝᱠᱟ ᱯᱳᱞᱴᱨᱤ ᱦᱚᱸ ᱛᱟᱯᱚᱨᱮ ᱠᱷᱟᱥᱤ? ᱠᱚ ᱥᱩᱠᱨᱤ ᱠᱚ
ᱦᱳᱭ ᱚᱱᱠᱟᱜ ᱜᱮ ᱡᱚᱛᱚ ᱢᱮᱥᱟᱜ ᱜᱮ
ᱡᱚᱛᱚ ᱢᱮᱥᱟ ᱟᱛᱮᱜᱮ ᱠᱷᱮᱞ ᱦᱩᱭᱩᱜ-ᱟ ᱵᱟᱝ ᱾
ᱟ ᱡᱚᱛᱚ ᱢᱮᱥᱟ ᱛᱮᱜᱮ ᱦᱩᱭᱩᱜ-ᱟ
ᱟᱪᱪᱷᱟ
ᱢ
ᱦᱮᱸ ᱜᱚᱝᱠᱮ ᱟᱞᱮ ᱥᱮᱱ ᱦᱚᱸ ᱱᱚᱛᱮ ᱯᱩᱨᱟᱹ ᱯᱷᱩᱴᱵᱚᱞ ᱠᱷᱮᱞ ᱠᱚ ᱫᱚ ᱟᱹᱰᱤ ᱡᱚᱢ ᱡᱚᱢᱟᱴ ᱜᱮ ᱦᱩᱭᱩᱜᱼᱟ ᱯᱩᱨᱟᱹ ᱾
ᱦᱚᱸᱭ ᱚᱱᱟ ᱠᱚ ᱨᱮ ᱦᱩᱭᱩᱜ ᱜᱮᱭᱟ ᱾
ᱦᱮᱸ ᱴᱟᱠᱟ ᱨᱮᱱᱟᱜ ᱞᱟᱹᱭᱟᱢ ᱟᱨ
ᱦᱩ
ᱢᱟᱱᱮ ᱡᱷᱚᱛᱚ ᱜᱮ ᱥᱚᱢᱟᱱ ᱥᱚᱢᱟᱱ ᱦᱩᱭᱩᱜᱼᱟ ᱴᱟᱠᱟ ᱨᱮᱱᱟᱜ ᱦᱚᱸ ᱦᱚᱸ ᱴᱟᱠᱟ ᱨᱮᱱᱟᱜ ᱦᱚᱸ ᱯᱳᱚᱞᱴᱨᱤ ᱨᱮᱱᱟᱜ ᱦᱚᱸ
ᱜᱚᱢᱠᱮ ᱡᱚᱢ ᱧᱩ ᱵᱟᱲ ᱱᱤᱛᱚᱜ ᱫᱚ?
ᱦᱚ ᱟᱹᱣᱨᱤᱭᱟ ᱟᱹᱣᱨᱤ ᱡᱚᱢ ᱵᱟᱲᱟ ᱦᱩᱭᱩᱜ-ᱟ ᱥᱮᱛᱟᱜ ᱡᱚᱢ ᱦᱩᱭ ᱠᱟᱱᱟᱱ ᱛᱟᱦᱮᱸᱫ ᱵᱨᱮᱠᱯᱷᱟᱥᱴ ᱠᱚᱨᱟ ᱦᱩᱭ ᱠᱟᱱ ᱛᱟᱦᱮᱸᱫ ᱟᱨ ᱟᱵᱤᱱ ᱵᱤᱱ ᱠᱚᱨᱟᱣ ᱠᱟᱫᱟ?
ᱟᱹᱣᱨᱤ ᱜᱮ ᱦᱟᱸᱜ ᱱᱤᱛᱚᱜ ᱦᱟᱸᱜ ᱦᱩᱭ ᱵᱟᱲᱟᱜᱼᱟ ᱦᱟᱸᱜ ᱡᱚᱢ ᱫᱚ ᱦᱟᱸᱜ
ᱟᱪᱪᱷᱟ
ᱦᱩᱸ
ᱜᱚᱝᱠᱮ ᱟᱯᱮ ᱚᱱᱛᱮ ᱵᱩᱨᱩ ᱵᱚᱸᱜᱟ ᱠᱚ ᱵᱟᱝ ᱦᱩᱭᱩᱜᱼᱟ?
ᱵᱩᱨᱩ ᱵᱚᱸᱜᱟ ᱠᱚ ᱱᱛᱮ ᱫᱚ ᱵᱟᱝ ᱦᱩᱭᱩᱜᱼᱟ ᱵᱩᱨᱩ ᱵᱚᱸᱜᱟ ᱫᱚ ᱛᱤᱥ ᱠᱚ ᱢᱟᱱᱟᱣ ᱠᱚ ᱚᱱᱟ ᱵᱩᱨᱩ ᱵᱚᱸᱜᱟ ᱫᱚ?
ᱵᱩᱨᱩ ᱵᱚᱸᱜᱟ ᱫᱚ ᱱᱚᱜ-ᱚᱭ ᱟᱥᱟᱲ ᱢᱟᱥ ᱵᱚᱞᱚᱭ ᱮᱱᱟ ᱥᱮ ᱵᱟᱝ-ᱟ
ᱦᱳᱭ ᱦᱳᱭ
ᱦ ᱱᱚᱣᱟ ᱱᱮᱛᱟᱨ ᱠᱚ ᱢᱟᱱᱟᱣᱟ ᱟᱥᱟᱲ ᱢᱟᱥ ᱜᱮ ᱾
ᱟᱨ
ᱦᱚᱞᱟ ᱢᱟᱫᱷᱮᱨ ᱦᱚᱸ ᱠᱟᱱᱟᱭᱪᱚᱨ ᱵᱤᱱ ᱟᱸᱡᱚᱢ ᱟᱠᱟᱫ ᱫᱚ ᱠᱟᱱᱟᱭᱪᱚᱨ ᱵᱩᱨᱩ ᱵᱚᱸᱜᱟ᱾ ᱵᱟᱲᱟ ᱜᱷᱟᱴ ᱯᱟᱛᱟ᱾
ᱵᱟᱲᱟ ᱜᱷᱟᱴ ᱯᱟᱛᱟ ᱵᱟᱹᱞᱤᱧ ᱟᱸᱡᱚᱢ ᱵᱟᱲᱟ ᱟᱠᱟᱼᱟ᱾
ᱟᱨ
ᱚᱱᱟ ᱠᱚ ᱵᱟᱹᱞᱤᱧ ᱟᱸᱡᱚᱢ ᱟᱠᱟᱫ ᱵᱟᱝ᱾
ᱦᱮᱸ ᱟᱞᱮ ᱱᱚᱛᱮ ᱫᱚ᱾ ᱚᱱᱟ ᱠᱚ ᱢᱟᱱᱮ ᱵᱩᱨᱩ ᱵᱚᱸᱜᱟ ᱠᱚ ᱯᱟᱛᱟ ᱠᱚ ᱛᱟᱯᱚᱨᱮ᱾ ᱚᱱᱟ ᱠᱚ ᱫᱚ ᱵᱷᱟᱜᱤ ᱜᱮ ᱦᱩᱭᱩᱜᱼᱟ ᱢᱟᱱᱮ ᱡᱚᱛᱚ ᱨᱚᱠᱚᱢ ᱦᱩᱭᱩᱜᱼᱟ᱾ ᱱᱟᱛᱮ᱾ ᱥᱟᱱᱛᱟᱲ-ᱟ ᱟᱹᱨᱤᱪᱟᱹᱞᱤ ᱢᱟᱱᱮ ᱦᱩᱞ ᱢᱟᱦᱟ ᱠᱚ ᱡᱟᱦᱟᱸ ᱛᱤᱱᱟᱹᱜ ᱜᱮ ᱵᱟᱦᱟ ᱥᱚᱦᱚᱨᱟᱭ ᱢᱮᱱᱟᱜ-ᱟ᱾ ᱡᱷᱚᱛᱚ ᱯᱚᱨᱚᱵᱽ
ᱦ ᱟᱵᱚᱣᱟᱜ ᱠᱞᱮᱱᱰᱟᱨ ᱜᱮ ᱥᱮ ᱵᱟᱹᱱᱩᱜᱼᱟ ᱵᱟᱠᱷᱟᱡ ᱫᱚ᱾ ᱠᱮᱞᱮᱱᱰᱟᱨ ᱧᱮᱞ ᱧᱮᱞ ᱛᱮ ᱦᱚᱸ ᱵᱚᱸᱜᱟ ᱵᱩᱨᱩ ᱠᱚ ᱢᱟᱱᱟᱣ ᱦᱟᱛᱟᱣ ᱠᱚᱣᱟ᱾
ᱦᱚ ᱵᱟᱝᱜᱮ ᱠᱮᱞᱮᱱᱰᱟᱨ ᱫᱚ ᱟᱵᱚᱣᱟᱜ ᱦᱚᱸ ᱢᱮᱱᱟᱜ ᱫᱚ ᱢᱮᱱᱟᱜ ᱟᱠᱟᱫ ᱛᱟᱵᱚᱱᱟ᱾ ᱟᱫᱚ ᱩᱱᱟᱹᱜ ᱫᱚ ᱢᱟᱱᱮ ᱚᱱᱟ ᱫᱚ ᱢᱟᱱᱮ᱾᱾ ᱩᱱᱟᱹᱜ ᱵᱟᱝ ᱤᱭᱟᱹ ᱟᱠᱟᱱ ᱛᱟᱵᱚᱱᱟ᱾
ᱦᱳᱭ ᱚᱱᱠᱟ ᱜᱮᱚ ᱱᱚᱱᱚᱛᱮ ᱟᱞᱮ ᱥᱮᱫ ᱫᱚ ᱵᱟᱝ ᱦᱮᱡ ᱵᱟᱲᱟ ᱟᱠᱟᱱᱟ ᱟᱦᱤ ᱫᱚ᱾
ᱟᱪᱪᱷᱟ᱾
ᱟᱨ
ᱦᱮᱸ ᱥᱮᱴᱮᱨᱚᱜᱼᱟ ᱥᱮᱴᱮᱨᱚᱜᱼᱟ ᱥᱮᱴᱮᱨᱚᱜᱼᱟ ᱚᱴᱟ
ᱦᱮ ᱦᱩᱸ
ᱟᱢ ᱜᱚᱝᱠᱮ ᱟᱵᱤᱱ ᱫᱚ ᱪᱮᱫ ᱡᱟᱦᱱᱟᱜ ᱠᱚᱵᱤᱱ ᱠᱟᱹᱢᱤ ᱵᱟᱲᱟᱭ ᱜᱮᱭᱟ ᱥᱮ ᱪᱮᱫ?
ᱵᱟᱝ ᱚᱲᱟᱜ ᱠᱚᱨᱮᱜᱮ ᱚᱱᱠᱟ ᱪᱟᱥ ᱵᱟᱥᱜᱮ ᱚᱱᱟᱠᱜᱮ ᱞᱤᱧ ᱠᱟᱹᱢᱤ ᱵᱟᱲᱟᱭᱟ᱾
ᱜ
ᱦᱳᱭ
ᱛᱟᱦᱚᱞᱮ ᱟᱯᱮ ᱫᱚ ᱵ ᱟᱹᱞᱤᱧ ᱫᱚ ᱚᱱᱠᱟ ᱫᱚ ᱢᱟᱱᱮ ᱱᱤᱛᱚᱜ ᱫᱚᱞᱤᱧ ᱯᱟᱲᱦᱟᱜ ᱠᱟᱱᱟ ᱟᱹᱞᱤᱧ ᱫᱚ
ᱦᱳᱭ ᱦᱳᱭ᱾
ᱠᱚᱞᱮᱡᱽᱞᱤᱧ ᱠᱚᱨᱟᱣ ᱮᱫᱟ᱾
ᱦ ᱪᱮᱫ ᱟᱵᱚ ᱚᱱᱛᱮ ᱥᱟᱱᱛᱟᱲᱤ ᱢᱤᱰᱤᱭᱟᱢ ᱛᱮᱜᱮ ᱵᱮᱱ ᱚᱞᱚᱜ ᱠᱟᱱᱟ ᱥᱮ ᱮᱭ ᱥᱮ?
ᱚ ᱵᱟᱝᱜᱮ ᱥᱟᱱᱛᱟᱞᱤ ᱢᱤᱰᱤᱭᱟᱢ ᱫᱚ ᱚᱱᱟ ᱤᱭᱟᱹ ᱞᱤᱧ ᱫᱚᱦᱚ ᱟᱠᱟᱫᱟ ᱢᱟᱱᱮ ᱥᱮᱬᱟ ᱫᱚᱞᱤᱧ ᱥᱮᱬᱟᱭᱮᱫᱟ ᱥᱟᱱᱛᱟᱞᱤ ᱢᱤᱰᱤᱭᱟᱢ ᱛᱮᱦᱚᱸ ᱢᱟᱱᱮ ᱚᱱᱟ ᱫᱚ ᱥᱟᱱᱛᱟᱞᱤ ᱫᱚ ᱯᱟᱴ ᱴᱟᱭᱤᱢ ᱞᱤᱧ ᱫᱚᱦᱚ ᱠᱟᱫᱟ ᱥᱟᱱᱛᱟᱞᱤ ᱢᱤᱰᱤᱭᱟᱢ᱾
ᱦᱸ ᱟᱡᱴᱮᱱ ᱦᱚᱸ ᱟᱪᱪᱷᱟ ᱚᱱᱟ ᱠᱚᱨᱮ ᱦᱚᱸᱠᱚ ᱚᱞᱚᱜ ᱜᱮᱭᱟ ᱠᱚ ᱦᱮᱸ
ᱦᱸ ᱱᱚᱣᱟ ᱠᱚᱨᱮ ᱜᱟᱡᱟᱠ ᱠᱚ ᱚᱞᱚ-ᱟ ᱢᱟᱱᱮ ᱡᱷᱚᱛᱚ ᱜᱮ᱾ ᱠᱚᱞᱮᱡᱽ ᱦᱚᱸ ᱢᱮᱱᱟᱜᱼᱟ ᱤᱥᱠᱩᱞ ᱦᱚᱸ ᱾
ᱦᱩᱸ ᱦᱩᱸ ᱦᱩᱸ
ᱟᱫᱚ ᱞᱟᱦᱟ ᱛᱚ ᱢᱟᱱᱮ ᱩᱱᱟᱹᱜ ᱵᱟᱞᱤᱧ ᱵᱟᱲᱟᱭ ᱛᱟᱦᱮᱸᱜ ᱛᱚ ᱟᱫᱚ ᱢᱟᱱᱮ ᱟᱹᱞᱤᱧ ᱛᱤᱱᱟᱹᱜ ᱞᱤᱧ ᱨᱟᱠᱟᱵ ᱡᱟᱞᱟᱜ ᱠᱟᱱᱟ ᱩᱱᱟᱹᱜ ᱟᱵᱚᱣᱟᱜ ᱢᱟᱱᱮ ᱟᱵᱚᱣᱟᱜ ᱦ ᱥᱚᱢᱟᱡ ᱵᱟᱨᱮᱛᱮ ᱛᱯᱚᱨᱮ ᱤᱭᱟᱹ ᱞᱟᱠᱪᱟᱨ ᱵᱟᱨᱮᱛᱮ, ᱛᱟᱯᱚᱨᱮ ᱱᱚᱜᱼᱚᱭ ᱯᱩᱛᱷᱤ ᱠᱚ ᱵᱟᱨᱮᱛᱮ, ᱜᱮᱭᱟᱱ ᱦᱮᱡ ᱟᱹᱞᱤᱧ ᱠᱟᱱᱟ ᱟᱫᱚ ᱚᱱᱟ ᱠᱷᱟᱹᱛᱤᱨ ᱢᱟᱱᱮ, ᱱᱤᱛᱚᱜ ᱫᱚ ᱞᱟᱹᱭ ᱦᱳᱭᱳᱜ ᱠᱟᱱᱟ ᱡᱮ ᱵᱟᱝᱟ ᱥᱟᱱᱛᱟᱲᱤ ᱛᱮᱜᱮ ᱢᱟᱱᱮ ᱯᱟᱲᱦᱟᱣ ᱦᱩᱭᱩᱜᱼᱟ ᱚᱱᱟ ᱠᱷᱟᱱ,
ᱦᱚᱭ ᱦᱳᱭ ᱚᱱᱠᱟ ᱚᱱᱟ ᱫᱚ ᱢᱤᱫ ᱚᱱᱠᱟ ᱠᱚ, ᱞᱟᱹᱭ ᱠᱚ ᱟᱯᱱᱟᱨᱟᱜ ᱤᱭᱟᱹ ᱛᱟᱢ ᱯᱟᱲᱦᱟᱜ ᱠᱷᱟᱱ ᱫᱚ ᱵᱟᱨ ᱵᱷᱟᱜᱤ ᱜᱮ᱾
ᱦᱳᱭ
ᱟᱯᱱᱟᱨᱟᱜ ᱪᱤᱠᱤ ᱠᱟᱱᱟ ᱟᱯᱱᱟᱨ ᱡᱩᱫᱤ ᱵᱟᱢ ᱯᱟᱲᱦᱟᱜᱼᱟ ᱛᱟᱦᱚᱞᱮ ᱱᱚᱣᱟ ᱫᱚ ᱞᱟᱦᱟ ᱥᱮᱱ ᱫᱚ ᱚᱠᱚᱭ ᱤᱫᱤᱭᱟ ᱞᱟᱹᱭ ᱢᱮᱥᱮ᱾
ᱦᱳᱭ ᱟᱵᱚ ᱜᱮᱛᱚ ᱤᱫᱤ ᱫᱚ᱾
ᱦᱚᱸ ᱟᱵᱚ ᱜᱮ ᱤᱫᱤ ᱦᱳᱭᱳᱜ ᱛᱟᱵᱚᱱᱟ᱾ ᱠᱷᱟᱹᱛᱤᱨ ᱚᱱᱟ ᱠᱚ ᱡᱷᱚᱛᱚ ᱢᱟᱱᱮ ᱩᱭᱦᱟᱹᱨ ᱫᱤᱥᱟᱹ ᱠᱟᱛᱮᱜ ᱛᱚ ᱚᱱᱟ ᱦᱟᱛᱟᱣ ᱦᱩᱭ ᱟᱠᱟᱱ ᱛᱟᱦᱮᱸᱫ ᱪᱤᱠᱤᱴᱟᱜ᱾